ᱦᱮᱸ ᱡᱚᱸᱦᱟᱨ ᱜᱮ
ᱦᱳᱭ ᱡᱚᱦᱟᱨ ᱜᱮ ᱨᱚᱲ ᱢᱚᱡᱽ ᱛᱮ ᱟᱸᱡᱚᱢ ᱧᱟᱢ ᱫᱟᱢ ᱾
ᱦᱮᱸ ᱟᱸᱡᱚᱢ ᱧᱟᱢᱫᱟᱞᱤᱧ ᱢᱚᱡᱽ ᱜᱮ ᱟᱹᱞᱤᱧᱟᱜ ᱵᱤᱱ ᱟᱹᱞᱤᱧᱟᱜ ᱵᱤᱱ ᱟᱸᱡᱚᱢ ᱧᱟᱢ ᱫᱟ ᱨᱚᱲ
ᱦᱳᱭ ᱦᱳᱭ ᱢᱚᱡᱽ ᱛᱮᱜᱮᱞᱤᱧ ᱟᱸᱡᱚᱢ ᱧᱟᱢ ᱫᱟ ᱾ ᱚ ᱫᱤᱭᱮ ᱪᱮᱫ ᱵᱮᱱ ᱪᱤᱠᱟᱹᱭᱫᱟ?
ᱦᱮᱸ ᱪᱤᱠᱟᱹ ᱫᱚ ᱪᱤᱠᱟᱹ ᱦᱚᱸ ᱵᱟᱹᱞᱤᱧ ᱪᱤᱠᱟᱹᱭᱮᱫᱟ ᱦᱚᱜ ᱚᱭ ᱫᱩᱲᱩᱵ ᱵᱟᱲᱟ ᱠᱟᱱᱟᱞᱤᱧ ᱾ ᱟᱵᱤᱱ ᱜᱮ ᱪᱮᱫ ᱠᱚᱵᱤᱱ ᱪᱤᱠᱟᱹᱭ ᱫᱟ?
ᱟᱞᱤᱧ ᱦᱚᱸ ᱱᱚᱜ ᱚᱭ ᱠᱷᱮᱛ ᱠᱚ ᱥᱮᱡ ᱪᱟᱞᱟᱣ ᱦᱩᱭ ᱞᱮᱱᱟ ᱟᱫᱚ ᱠᱷᱮᱛ ᱠᱚ ᱥᱮᱫ ᱠᱷᱚᱱ ᱦᱮᱡ ᱠᱟᱛᱮ ᱟᱫᱚ ᱦᱚᱸᱜᱼᱚᱭ ᱫᱩᱲᱩᱵ ᱵᱟᱲᱟ ᱦᱩᱭ ᱠᱟᱱᱟ ᱡᱤᱨᱟᱹᱣ ᱵᱟᱲᱟ ᱦᱩᱭᱩᱜ ᱠᱟᱱᱟ ᱾
ᱚ ᱫᱤᱭᱮ ᱱᱟᱯᱟᱭ ᱜᱮ ᱢᱮᱱᱟᱜ ᱟᱠᱟᱫ ᱵᱤᱱᱟ?
ᱦᱳᱭ ᱱᱟᱯᱟᱭ ᱜᱮ ᱢᱮᱱᱟᱜ ᱞᱤᱧᱟᱹ ᱜᱷᱟᱨᱚᱸᱧᱡᱽ ᱨᱮ ᱥᱟᱱᱟᱢ ᱢᱚᱸᱡᱽ ᱜᱮ ᱢᱮᱱᱟᱜ ᱞᱮᱭᱟ ᱟᱯᱮ ᱜᱮ ᱪᱮᱫ ᱞᱮᱠᱟ ᱢᱮᱱᱟᱜ ᱯᱮᱭᱟ?
ᱟᱞᱮ ᱦᱚᱸ ᱱᱤᱛ ᱜᱷᱟᱹᱲᱤᱡ ᱫᱚ ᱱᱟᱸᱜ ᱠᱷᱟᱱ ᱱᱟᱯᱟᱭ ᱜᱮ ᱵᱮᱱᱟᱣ ᱟᱠᱟᱫ ᱞᱮᱭᱟ ᱚᱲᱟᱜ ᱠᱚᱨᱮ ᱦᱚ ᱱᱟᱯᱟᱭ ᱜᱮ ᱢᱮᱱᱟᱜ ᱟᱠᱟᱫ ᱠᱚᱣᱟ ᱟᱫᱚ ᱛᱟᱭᱚᱢᱱ ᱫᱟᱨᱟᱢ ᱫᱚ ᱱᱟᱸᱜ ᱠᱷᱟᱱ ᱫᱚ ᱵᱟᱹᱞᱤᱧ ᱞᱟᱹᱭ ᱫᱟᱲᱮᱭᱟᱜ ᱠᱟᱱᱟ ᱥᱮ ᱟᱫᱚ ᱱᱤᱛᱳᱜ ᱫᱚ ᱡᱚᱛᱚ ᱦᱚᱲ ᱜᱮ ᱱᱟ ᱱᱟᱯᱟᱭ ᱜᱮ ᱢᱮᱱᱟᱜ ᱟᱠᱟᱫ ᱞᱮᱭᱟ
ᱦᱳᱭ ᱦᱳᱭ ᱫᱤᱭᱮ ᱛᱟᱦᱞᱮ ᱦᱩᱲᱩ ᱨᱚᱦᱚᱭ ᱫᱚ ᱯᱮ ᱮᱛᱚᱦᱚᱵ ᱠᱮᱫᱟ ᱥᱮ ᱵᱟᱝ
ᱵᱟ ᱵᱟ ᱦᱳᱲᱳ ᱨᱚᱦᱚᱭ ᱠᱚᱫᱚ ᱟᱹᱣᱨᱤ ᱮᱛᱚᱦᱚᱵ ᱦᱩᱭᱩᱜᱼᱟ ᱟᱫᱚ ᱚᱱᱠᱟ ᱜᱮ ᱫᱟᱜ ᱫᱟᱜ ᱡᱟᱹᱲᱤ ᱠᱚᱫᱚ ᱚᱱᱠᱟ ᱟᱹᱞᱤᱧ ᱥᱮᱫ ᱫᱚ ᱫᱚᱢᱮ ᱢᱟ ᱵᱟᱭ ᱫᱟᱜ ᱡᱟᱹᱲᱤ ᱭᱮᱫ
ᱦᱳᱭ ᱦᱳᱭ
ᱚᱱᱠᱟ ᱠᱟᱹᱴᱤᱡ ᱠᱟᱹᱴᱤᱡ ᱡᱚᱨᱚᱜ ᱠᱟᱱᱟ ᱟᱨ ᱚᱱᱠᱟᱭ ᱥᱤᱛᱩᱝ ᱵᱟᱲᱟᱭ‌ ᱫᱟ
ᱦᱳᱭ
ᱟᱫᱚ ᱚᱱᱟ ᱠᱟᱨᱚᱱ ᱛᱮᱜᱮ ᱟᱹᱣᱨᱤ ᱨᱚᱦᱚᱭ ᱵᱟᱲ ᱦᱩᱭᱩᱜᱼᱟ ᱨᱚᱦᱚᱭ ᱠᱚᱫᱚ
ᱦᱳᱭ ᱟᱨ ᱫᱟᱜ ᱡᱟᱹᱲᱤ ᱱᱟᱥᱮ ᱡᱟᱹᱥᱛᱤ ᱫᱷᱟᱨᱟ ᱢᱟᱱᱮ ᱩᱫᱽᱜᱟᱹᱨ ᱮ ᱫᱚᱦᱚ ᱠᱟᱫᱟ ᱛᱤᱦᱤᱧ ᱡᱮ ᱢᱚᱱ ᱫᱟᱜ ᱡᱟᱹᱲᱤ ᱢᱟ ᱵᱟᱹᱱᱩᱜ ᱜᱮ ᱡᱟᱹᱥᱛᱤ ᱫᱷᱟᱨᱟ ᱩᱫᱽᱜᱟᱹᱨ ᱵᱩᱡᱷᱟᱹᱜ ᱠᱟᱱᱟ
ᱦᱳᱭ ᱦᱳᱭ ᱟᱫᱚ ᱛᱤᱦᱤᱧ ᱫᱚ ᱦᱟᱸᱜ ᱠᱷᱟᱱ ᱚᱱᱠᱟ ᱥᱮᱛᱟᱜ ᱠᱷᱚᱱ ᱜᱮ ᱨᱤᱢᱤᱞ ᱠᱚᱫᱚ ᱧᱮᱞᱚᱜ ᱠᱟᱱ ᱜᱮᱭᱟ ᱟᱫᱚ ᱱᱮᱛᱟᱨ ᱫᱟᱜ ᱛᱚ ᱩᱠᱩᱨ ᱵᱟᱭ ᱫᱟᱜ ᱵᱟᱲᱟᱭ ᱫᱟ
ᱦᱳᱭ ᱢᱟᱱᱮ ᱦᱚᱞ ᱜᱮ ᱱᱟᱥᱮ ᱱᱟᱥᱮ ᱜᱮ ᱫᱟᱜ ᱡᱟᱹᱲᱤ ᱠᱮᱫᱟᱭ ᱱᱚᱛᱮ ᱦᱚᱸ ᱟᱨ ᱛᱮᱦᱮᱧ ᱢᱟ ᱚᱱᱮ ᱟᱨ ᱵᱮᱲᱟ ᱦᱚᱸ ᱱᱟᱥᱮ ᱫᱤᱥᱟᱹ ᱠᱟ ᱫᱮᱭᱟ ᱟᱨ ᱥᱮᱛᱟᱜ ᱠᱷᱚᱱ ᱫᱚᱢᱮ ᱡᱟᱹᱥᱛᱤ ᱠᱟᱭ ᱛᱮ ᱩᱫᱽᱜᱟᱹᱨ ᱵᱩᱡᱷᱟᱹᱜ ᱠᱟᱱᱟ ᱟᱨᱠᱤ
ᱦᱳᱭ
ᱟᱹᱵᱤᱱ ᱥᱮᱫ ᱜᱮ ᱪᱮᱫ ᱞᱮᱠᱟ ᱚᱱᱠᱟ ᱨᱚᱦᱚᱭ ᱠᱚ
ᱟᱞᱮ ᱱᱚᱛᱮ ᱦᱚᱸ ᱚᱱᱠᱟ ᱢᱟ ᱵᱟᱝ ᱞᱮ ᱮᱛᱚᱦᱚᱵ ᱠᱟᱜ ᱜᱮᱭᱟ ᱢᱟᱫᱷᱮᱨ ᱦᱤᱞᱳᱜ ᱜᱮ ᱢᱟᱱᱮ ᱡᱟᱹᱥᱛᱤ ᱧᱚᱜ ᱜᱮ ᱫᱟᱜ ᱠᱮᱫᱟ ᱛᱟᱨ ᱞᱟᱦᱟ ᱫᱚ ᱯᱩᱱ ᱢᱚᱸᱬᱮ ᱫᱤᱱ ᱮ ᱫᱟᱜ ᱢᱟ ᱫᱟᱜ ᱡᱟᱹᱲᱤ ᱠᱮᱫᱟ ᱱᱟᱥᱮ ᱱᱟᱥᱮ ᱜᱮ ᱟᱫᱚ ᱠᱟᱹᱢᱤᱨ ᱨᱮ ᱞᱟᱜᱟᱜ ᱞᱮᱠᱟ ᱫᱚ ᱢᱟᱫᱷᱮᱨ ᱦᱤᱞᱳᱜ ᱜᱮ ᱫᱟᱜ ᱡᱟᱹᱲᱤ ᱠᱟᱫᱟᱭ᱾
ᱚ
ᱟᱫᱚ ᱡᱟᱹᱥᱛᱤ ᱧᱚᱜᱼᱼ ᱵᱟᱭ ᱫᱟᱜ ᱡᱟᱹᱲᱤ ᱠᱟᱫᱟ ᱚᱱᱟ ᱦᱚᱸ ᱡᱩᱫᱤ ᱱᱚᱝᱠᱟ ᱫᱟᱜ ᱫᱟᱜ ᱡᱟᱹᱲᱤ ᱵᱚᱱᱫᱚᱭᱟ ᱛᱟᱦᱞᱮ ᱚᱱᱟ ᱦᱚᱸ ᱟᱸᱡᱮᱫ ᱪᱟᱵᱟᱜᱼᱟ ᱾
ᱚ ᱢᱟᱱᱮ ᱡᱟᱦᱟᱸ ᱛᱤᱱᱟᱹᱜ ᱠᱷᱮᱛ ᱠᱚᱨᱮ ᱟᱨᱠᱤ ᱛᱤᱸᱜᱩ ᱟᱠᱟᱱᱟ ᱥᱮᱼᱼ
ᱦᱚᱭ ᱦᱚᱭ ᱦᱚᱭ, ᱟᱫᱚ ᱱᱚᱝᱠᱟ ᱟᱞᱮ ᱥᱮᱼᱼ ᱡᱩᱫᱤ ᱵᱟᱨ ᱮ ᱥᱤᱛᱩᱝ ᱜᱚᱜ ᱠᱟᱜᱼᱟ ᱢᱤᱫ ᱫᱤᱱ ᱜᱟᱱ, ᱛᱟᱦᱞᱮ ᱚᱱᱟ ᱦᱚᱸ ᱟᱸᱡᱮᱫ ᱪᱟᱵᱟᱜᱼᱟ ᱥᱟᱱᱟᱢᱟᱜᱼᱟ ᱾
ᱦᱳᱭ ᱾
ᱦᱚᱭ ᱾
ᱦᱮᱸ ᱟᱹᱞᱤᱧ ᱥᱮᱫ ᱦᱚᱸ ᱚᱱᱠᱟ ᱜᱮ ᱥᱤᱛᱩᱝ ᱵᱟᱲᱟᱭ ᱫᱟ ᱠᱚᱢ ᱠᱚᱢ ᱾ ᱱᱤᱛ ᱫᱚ ᱟᱵᱤᱱ ᱥᱮᱫ ᱪᱮᱫ ᱞᱮᱠᱟ‌ ᱚᱱᱛᱮ ᱫᱟᱜ ᱡᱟᱹᱲᱤ ᱠᱚ ᱛᱮ‌?
ᱛᱮᱦᱮᱧ ᱢᱟ ᱱᱟᱥᱮ ᱦᱚᱸ ᱵᱟᱭ ᱫᱟᱜ ᱡᱟᱹᱲᱤ ᱟᱠᱟᱫ ᱜᱮᱭᱟ ᱥᱮᱛᱟᱜ ᱠᱷᱚᱱ ᱨᱤᱢᱤᱞ ᱠᱚᱢᱟ ᱯᱩᱨᱟᱹ ᱯᱚᱨᱤᱥ ᱠᱟᱨ ᱜᱮ ᱫᱤᱥᱟᱹᱜ ᱠᱟᱱᱟ ᱾ ᱟᱨ ᱩᱫᱽᱜᱟᱹᱨ ᱡᱟᱹᱥᱛᱤ ᱠᱟᱭ ᱛᱮ ᱵᱩᱡᱷᱟᱹᱜ ᱠᱟᱱᱟ ᱟᱨᱠᱤ ᱾
ᱦᱮᱸ ᱾ ᱟᱹᱞᱤ ᱥᱮᱫ ᱦᱚᱸ ᱚᱱᱠᱟ ᱜᱮ ᱥᱮᱛᱟᱜ ᱠᱷᱚᱱ ᱜᱮ ᱨᱤᱢᱤᱞ ᱫᱚᱭ ᱨᱤᱢᱤᱞ ᱠᱟᱜ ᱜᱮᱭᱟ ᱾ ᱟᱫᱚ ᱚᱱᱠᱟ ᱫᱟᱜ ᱡᱟᱹᱲᱤ ᱫᱚ ᱵᱟᱹᱱᱩᱜᱼᱟ, ᱟᱨ ᱩᱫᱽᱜᱟᱹᱨ ᱦᱚᱸ ᱩᱫᱽᱜᱟᱹᱨ ᱠᱟᱱ ᱜᱮᱭᱟ ᱾
ᱦᱳᱭ ᱦᱳᱭ, ᱦᱚᱭ ᱾ ᱫᱤᱭᱮ ᱟᱯᱮ ᱫᱚ ᱛᱟᱦᱞᱮ ᱵᱤᱨ ᱫᱤᱥᱚᱢ ᱥᱮ ᱵᱩᱨᱩ ᱫᱤᱥᱚᱢ?
ᱦᱮᱸ ᱟᱹᱞᱤᱧ ᱥᱮᱫ ᱛᱚ ᱚᱱᱠᱟ ᱵᱚᱞ ᱛᱮ ᱜᱮᱞᱮ ᱱᱚᱝᱠᱟ ᱾ ᱴᱟᱸᱰᱤ ᱴᱩᱯᱨᱤ ᱫᱤᱥᱚᱢ ᱞᱤᱧ ᱯᱟᱲᱟᱜ ᱠᱟᱱᱟ, ᱫᱚᱼᱼ ᱴᱟᱸᱰᱤ ᱴᱩᱯᱨᱤ ᱾
ᱚᱱᱟ ᱢᱟ ᱵᱟᱝ ᱞᱤᱧ ᱟᱸᱡᱚᱢ ᱟᱠᱟᱫ ᱜᱮ ᱟᱹᱞᱤᱧ ᱫᱚ ᱾
ᱚ ᱟᱹᱵᱤᱱ ᱟᱸᱡᱚᱢ ᱠᱟᱛᱮᱜ ᱢᱟᱱᱮ ᱡᱟᱦᱟ ᱠᱚ ᱞᱟᱹᱭ ᱟᱠᱟᱫ ᱚᱱᱠᱟ ᱾ ᱢᱟᱱᱮ ᱯᱚᱨᱤᱥ ᱠᱟᱨ ᱡᱟᱭᱜᱟ ᱧᱚᱜ ᱟᱨᱠᱤ ᱾
ᱦᱳᱭ ᱦᱳᱭ ᱦᱳᱭ ᱾
ᱚᱱᱟ ᱫᱚᱠᱚ ᱢᱮᱛᱟᱜ ᱠᱟᱱᱟ ᱴᱟᱸᱰᱤ ᱴᱩᱯᱨᱤ ᱡᱟᱭᱜᱟ, ᱟᱨ ᱡᱟᱦᱟ ᱵᱤᱨ ᱵᱩᱨᱩ ᱴᱚᱴᱷᱟ ᱫᱚ ᱚᱱᱟ ᱫᱚᱼᱼ ᱡᱟᱦᱟᱸ ᱵᱤᱨ ᱠᱚ ᱵᱩᱨᱩ ᱠᱚ ᱟᱨᱠᱤ ᱾
ᱦᱳᱭ ᱦᱳᱭ ᱦᱳᱭ ᱾
ᱛᱟᱦᱞᱮ ᱟᱵᱤᱱ ᱫᱚ ᱚᱠᱟ ᱪᱮᱫ ᱞᱮᱠᱟ ᱵᱤᱱ ᱯᱟᱲᱟᱜ ᱠᱟᱱᱟ ᱵᱤᱨ ᱵᱩᱨᱩ ᱴᱚᱴᱷᱟ ᱥᱮ ᱚᱱᱠᱟ? ᱴᱟᱸᱰᱤ ᱠᱩᱯᱨᱤ ᱠᱩ ᱴᱷᱳᱴᱟ ᱾
ᱵᱟᱝ ᱵᱟᱝ ᱢᱟᱱᱮ ᱱᱚᱝᱠᱟ ᱥᱚᱢᱚᱛᱚᱞ ᱡᱟᱭᱜᱟ ᱜᱮ ᱟᱫᱚ ᱪᱮᱫ ᱠᱚ ᱢᱮᱱᱟᱜ ᱟᱹᱞᱤᱧ ᱦᱚᱸ ᱢᱚᱸᱡᱽ ᱫᱷᱟᱨᱟ ᱢᱟ ᱵᱟᱹᱞᱤᱧ ᱵᱟᱲᱟᱭ ᱜᱮ ᱾ ᱢᱟᱱᱮ ᱥᱩᱨ ᱥᱩᱯ ᱥᱩᱨ ᱥᱩᱯᱩᱨ ᱚᱱᱠᱟ ᱵᱤᱨ ᱠᱚᱢᱟ ᱵᱟᱹᱱᱩᱜ ᱜᱮ ᱛᱟᱞᱮ ᱟᱨ ᱚᱱᱠᱟ ᱵᱩᱨᱩ ᱠᱚᱦᱚᱸ ᱢᱟ ᱵᱟᱹᱱᱩᱜ ᱜᱮᱭᱟ ᱟᱞᱮ ᱱᱚᱛᱮ ᱾
ᱟᱪᱪᱷᱼᱼ
ᱦᱚᱭ ᱦᱚᱭ ᱾
ᱛᱟᱦᱚᱞᱮ ᱞᱤᱧ ᱞᱟᱹᱭ ᱮᱫᱟ ᱟᱵᱤᱱ ᱫᱚ ᱡᱟᱦᱟᱸ ᱢᱟᱱᱮ ᱡᱟᱦᱟᱸ ᱠᱚ ᱞᱟᱹᱭ ᱮᱫᱼᱼ ᱚᱱᱠᱟ ᱪᱷᱳᱣᱟ ᱫᱤᱥᱚᱢ, ᱛᱟᱨᱯᱚᱨᱮ ᱵᱟᱨᱦᱟ ᱫᱤᱥᱚᱢ, ᱯᱟᱨᱟᱱᱤᱠ ᱫᱤᱥᱚᱢᱼᱼ ᱛᱟᱨᱯᱚᱨᱮ ᱢᱟᱱ ᱫᱤᱥᱚᱢ, ᱚᱱᱟ ᱦᱤᱥᱟᱹᱵᱽ ᱛᱮ ᱚᱠᱟ ᱫᱤᱥᱚᱢ ᱵᱤᱱ ᱯᱟᱲᱟᱜ ᱠᱟᱱᱛᱮ ᱟᱹᱵᱤᱱ ᱫᱚ?
ᱟᱹᱞᱤᱧ ᱫᱚ ᱚᱱᱟ ᱦᱚᱸ ᱢᱚᱡᱽ ᱫᱷᱟᱨᱟ ᱢᱟ ᱵᱟᱹᱞᱤᱧ ᱵᱟᱲᱟᱭ ᱜᱮᱭᱟ ᱾
ᱟᱪᱪᱷᱟ ᱟᱪᱪᱷᱟ ᱾
ᱯᱚᱨᱮ ᱟᱹᱞᱤᱧ ᱢᱟᱼᱼ ᱚᱱᱮ ᱢᱚᱞ ᱫᱤᱥᱚᱢ ᱠᱩᱜᱤᱞᱤᱧ ᱟᱸᱡᱚᱢ ᱟᱠᱟᱫᱜᱮᱭᱟ, ᱚᱱᱮ ᱢᱤᱫᱴᱮᱱ ᱵᱟᱨᱭᱟ ᱫᱤᱥᱚᱢ ᱜᱮᱞᱤᱧ ᱟᱸᱡᱚᱢ ᱟᱠᱟᱫᱟ ᱚᱱᱟ ᱦᱚᱸ ᱡᱟᱹᱥᱛᱤ ᱼᱼ ᱛᱮ ᱠᱟᱭᱛᱮ ᱵᱟᱹᱞᱤᱧ ᱵᱟᱲᱟᱭᱟ ᱚᱠᱟ, ᱚᱠᱟ ᱫᱤᱥᱚᱢ ᱪᱮᱫ ᱠᱚᱠᱚ ᱢᱮᱛᱟᱜ ᱛᱟᱦᱮᱱᱟ ᱥᱮ ᱰᱤᱥᱴᱤᱠ ᱚᱱᱩᱡᱟᱭᱤᱼᱼ ᱚᱠᱟ ᱠᱚ ᱢᱮᱛᱟᱜ ᱥᱮ ᱪᱮᱫ ᱚᱱᱟ ᱦᱚᱸ ᱢᱚᱡᱽ ᱫᱷᱟᱨᱟ ᱵᱟᱞᱤᱧ ᱵᱟᱲᱟᱭᱟ ᱾
ᱟᱪᱪᱷᱼᱼ
ᱦᱩᱸ ᱦᱩᱸ
ᱛᱟᱦᱚᱞᱮ ᱟᱵᱤᱱ ᱥᱮᱫ ᱫᱚ ᱚᱱᱠᱟ ᱵᱤᱨ ᱵᱩᱨᱩ ᱠᱚᱫᱚ ᱚᱱᱠᱟ ᱵᱟᱹᱱᱩᱜᱼᱟ ᱵᱟᱝ᱾
ᱵᱟ ᱢᱟᱱᱮ ᱱᱟᱥᱮ ᱠᱟᱭᱛᱮ ᱢᱮᱱᱟᱜ ᱨᱮᱦᱚᱸ ᱪᱟᱨ ᱯᱟᱸᱪ ᱠᱤᱞᱳᱢᱤᱴᱟᱨ ᱥᱟᱦᱟ ᱧᱚᱜ ᱨᱮ ᱢᱮᱱᱟᱜᱼᱟ, ᱟᱫᱚ ᱡᱟᱸᱦᱟ ᱦᱟᱱᱟᱜ ᱠᱟᱹᱢᱤ ᱦᱚᱨᱟ ᱯᱟᱲᱟ ᱞᱮᱱᱠᱷᱟᱱ ᱚᱸᱰᱮ ᱜᱮᱞᱮ ᱪᱟᱞᱟᱜ ᱛᱟᱦᱮᱱᱟ ᱟᱨᱠᱤ ᱱᱚᱝᱠᱟ ᱥᱟᱨᱡᱚᱢ ᱵᱤᱨ ᱢᱮᱱᱟᱜᱼᱟ᱾
ᱚ, ᱦᱮᱸ ᱛᱟᱦᱚᱞᱮ ᱚᱱᱠᱟ ᱯᱷᱟᱨᱠ
ᱵᱟᱝ ᱠᱟᱱᱟ ᱱᱟᱥᱮ ᱦᱩᱰᱤᱧ ᱢᱮᱥᱟ ᱵᱤᱨ ᱠᱟᱱᱟ᱾
ᱛᱟᱦᱞᱮ ᱟᱵᱤᱱ ᱫᱚ ᱵᱚᱞᱛᱮ ᱜᱮᱞᱮ ᱚᱱᱠᱟ ᱴᱟᱺᱰᱤ ᱴᱩᱠᱨᱤ ᱫᱤᱥᱚᱢ ᱜᱮᱵᱤᱱ ᱯᱟᱲᱟᱜ ᱠᱟᱱᱟ᱾
ᱦᱳᱭ ᱦᱳᱭ ᱚᱱᱠᱟ ᱜᱮ ᱞᱟᱹᱭ ᱜᱟᱱᱚᱜᱼᱟ᱾
ᱵᱤᱨᱵᱩᱨᱩ ᱠᱚᱫᱚ ᱵᱟᱹᱱᱩᱜᱼᱟ
ᱵᱟᱝ ᱵᱟᱝ ᱚᱱᱠᱟ ᱞᱮᱠᱟ ᱫᱚ ᱵᱟᱹᱱᱩᱜ ᱜᱮᱭᱟ᱾
ᱡᱚᱢ ᱵᱟᱲᱟ ᱠᱟ ᱟᱵᱤᱱ ᱥᱮ ᱟᱣᱨᱤ
ᱦᱳᱭ ᱡᱚᱢ ᱵᱟᱲᱟ ᱚᱱᱮ ᱠᱷᱮᱛ ᱥᱮᱫ ᱠᱚ ᱪᱟᱞᱟᱣ ᱦᱩᱭ ᱞᱮᱱᱟ ᱵᱟᱹᱫᱽ ᱥᱮᱫ ᱚᱱᱛᱮ ᱠᱷᱚᱱ ᱦᱮᱡ ᱠᱟᱛᱮᱜ ᱛᱳ ᱛᱩᱯᱩ ᱩᱢ ᱥᱟᱯᱟ ᱠᱚ ᱦᱩᱭᱮ ᱮᱱᱟ, ᱫᱤᱭᱮ ᱟᱫᱚ ᱡᱚᱢ ᱵᱟᱲᱟ ᱠᱟᱛᱮ ᱚᱭ ᱡᱤᱨᱟᱹ ᱵᱟᱲᱟ ᱦᱩᱭᱩᱜ ᱠᱟᱱᱟ᱾
ᱚ ᱚᱲᱟᱜ ᱨᱮᱜᱮ ᱢᱮᱱᱟᱜ ᱟᱠᱟᱫ ᱵᱤᱱᱟ?
ᱦᱳᱭ ᱚᱲᱟᱜ ᱨᱮᱜᱮ ᱢᱮᱱᱟᱜ ᱞᱤᱧᱟᱹ ᱱᱤᱛᱚᱜ ᱫᱷᱟᱹᱵᱤᱡ ᱫᱚ᱾
ᱚᱱᱮ ᱡᱮ ᱠᱷᱮᱛ ᱥᱮᱫ ᱵᱤᱱ ᱞᱟᱹᱭ ᱠᱟᱛᱮ ᱪᱟᱞᱟᱣ ᱞᱮᱱ ᱛᱟᱦᱮᱸᱱᱟ ᱟᱫᱚ ᱚᱱᱟ
ᱦᱚᱭ ᱠᱷᱮᱛ ᱫᱚᱞᱤᱧ ᱪᱟᱞᱟᱣ ᱞᱮᱱ ᱜᱮᱭᱟ, ᱠᱟᱹᱢᱤ ᱠᱚ ᱢᱟᱱᱮ ᱥᱮᱛᱟᱜ ᱧᱚᱜ ᱟᱭᱩ ᱛᱟᱞᱮ ᱞᱮ ᱪᱟᱞᱟᱣ ᱞᱮᱱᱟ ᱟᱫᱚ ᱞᱚᱜᱚᱱ ᱫᱷᱟᱨᱟ ᱠᱟᱹᱢᱤ ᱞᱮ ᱥᱟᱹᱛ ᱠᱮᱫᱟ, ᱟᱫᱚᱞᱮ ᱨᱩᱭᱟᱹᱲ ᱦᱮᱡ ᱮᱱᱟ᱾
ᱠᱟᱹᱢᱤ ᱫᱚ ᱟᱜ ᱚᱱᱠᱟ ᱦᱳᱲᱳ ᱨᱚᱦᱚᱭ ᱠᱚ ᱥᱮ ᱪᱮᱫᱮ ᱞᱮᱠᱟ?
ᱵᱟᱝ ᱵᱟᱝ ᱦᱩᱲᱩ ᱨᱚᱦᱚᱭ ᱫᱚ ᱚᱱᱠᱟ ᱞᱮᱠᱟ ᱫᱚ ᱟᱣᱨᱤ ᱞᱮ ᱮᱛᱚᱦᱚᱵᱟ, ᱟᱫᱚ ᱚᱱᱮ ᱟᱲᱤ ᱠᱚ ᱥᱟᱯᱷᱟ ᱠᱟᱜ ᱦᱩᱭᱩᱜ ᱠᱟᱱᱟ ᱟᱫᱚ ᱱᱟᱥᱮ ᱛᱮ ᱨᱚᱦᱚᱭ ᱥᱚᱢᱚᱭ ᱢᱟ ᱩᱱᱟᱹᱜ ᱚᱠᱛᱚ ᱵᱟᱝ ᱧᱟᱢᱚᱜ ᱜᱮᱭᱟ ᱥᱮ᱾
ᱦᱮᱸ ᱦᱮᱸ ᱞᱟᱦᱟ ᱠᱷᱚᱱ ᱥᱟᱹᱛ ᱥᱟᱯᱲᱟᱣ ᱠᱟᱜ ᱠᱷᱟᱱ ᱫᱚ ᱱᱟᱯᱟᱭᱚᱜᱼᱟ᱾
ᱦᱳᱭ ᱦᱳᱭ ᱟᱨ ᱟᱲᱮ ᱠᱚᱦᱚᱸ ᱵᱟᱝ ᱥᱟᱯᱷᱟ ᱞᱮᱠᱷᱟᱱ ᱟᱲᱮ ᱫᱷᱟᱨᱮᱛᱮ ᱨᱚᱦᱚᱭ ᱠᱚ ᱵᱟᱝ ᱜᱟᱱᱚᱜ ᱜᱮᱭᱟ ᱥᱮ
ᱦᱳᱭ ᱦᱳᱭ
ᱱᱮᱛᱟᱨᱟᱜ ᱫᱤᱱ ᱨᱮᱵᱚᱱ ᱧᱮᱞᱮᱫ ᱜᱮ ᱡᱟ ᱵᱤᱧ ᱠᱚ ᱠᱚ ᱠᱤᱫᱤᱧ ᱠᱟᱴᱠᱚᱢ ᱠᱚ ᱩᱸᱰᱩᱜ ᱠᱟᱱᱟ ᱵᱤᱧ ᱠᱚ ᱟᱲᱮ ᱠᱚ ᱥᱟᱯᱷᱟ ᱵᱟᱝ ᱛᱟᱦᱮᱱ ᱠᱷᱟᱱ ᱢᱟ ᱯᱩᱨᱟᱹᱣ ᱢᱩᱥᱠᱤᱞ ᱜᱮᱭᱟ᱾
ᱦᱚᱭ ᱦᱚᱭ ᱦᱚᱭ ᱾ ᱚᱱᱟ ᱠᱚᱫᱚ ᱥᱟᱯᱷᱟ ᱠᱟᱜ ᱞᱟᱜᱟᱜᱼᱟ, ᱡᱮᱢᱚᱱ ᱟᱨᱚ ᱦᱚᱸ ᱜᱷᱟᱹᱭ ᱛᱚᱞ ᱠᱚ ᱾
ᱡᱟᱹᱥᱛᱤ ᱠᱟᱭᱛᱮ ᱟᱞᱮ ᱱᱚᱣᱟ ᱠᱚᱨᱮ ᱠᱚ ᱢᱟᱱᱮ ᱟᱸᱡᱚᱢ ᱠᱟᱱ ᱜᱮᱭᱟ ᱯᱟᱞᱮ ᱟᱵᱮᱱ ᱦᱚᱸᱵᱮᱱ ᱟᱸᱡᱚᱢ ᱠᱟᱜ ᱜᱮᱭᱟ ᱩᱱᱠᱩ ᱪᱚᱱᱫᱨᱚ ᱵᱚᱰᱟ ᱡᱟᱦᱟᱸ ᱵᱚᱱ ᱢᱮᱛᱟ ᱠᱚ ᱠᱟᱱᱟ ᱾
ᱦᱚᱭ ᱦᱚᱭ ᱦᱚᱭ ᱾
ᱦᱳᱭ ᱩᱱᱠᱩ ᱠᱚ ᱢᱟᱱᱮ ᱜᱚᱴᱟ ᱜᱮᱠᱚ ᱯᱟᱨᱪᱟ ᱮᱢᱟᱱ ᱠᱟᱱᱟ ᱥᱮ ᱾
ᱦᱮᱸ ᱦᱮᱸ ᱾
ᱟᱨ ᱟᱲᱮ ᱠᱚᱨᱮ ᱛᱟᱲᱟᱢ ᱵᱟᱲᱟ ᱦᱚᱸ ᱱᱟᱥᱮ ᱢᱟᱱᱮ ᱵᱚᱛᱚᱨ ᱫᱷᱟᱨᱟ ᱜᱮ ᱵᱩᱡᱷᱟᱹᱜ ᱠᱟᱱᱟ ᱾
ᱟᱫᱚ ᱛᱟᱦᱚᱞᱮ ᱯᱷᱟᱨᱪᱟ ᱠᱟᱜ ᱠᱷᱟᱱ ᱫᱚ ᱱᱤᱨ ᱡᱟᱞᱟ ᱟᱨᱠᱤ ᱩᱱᱟᱹᱜ ᱵᱚᱛᱚᱨ ᱵᱟᱝ ᱛᱟᱦᱮᱸᱱᱟ ᱾
ᱦᱚᱭ ᱦᱚᱭ ᱢᱟᱱᱮ ᱥᱩᱨ ᱥᱩᱯᱩᱨ ᱢᱟᱱᱮ ᱮᱢᱚᱱ ᱜᱷᱚᱴᱚᱱᱟ ᱠᱚ ᱟᱸᱡᱚᱢᱚᱜ ᱠᱟᱱᱟ ᱥᱮ ᱱᱤᱡᱮ ᱦᱚᱸ ᱵᱚᱛᱚᱨ ᱫᱷᱟᱨᱟ ᱜᱮ ᱵᱩᱡᱷᱟᱹᱜ ᱠᱟᱱᱟ ᱾ᱟᱫᱚ ᱞᱮ ᱟᱲᱮ ᱦᱚᱭ ᱚᱱᱟ ᱠᱷᱛᱤᱨᱟᱜ ᱛᱮ ᱞᱚᱜᱚᱱ ᱫᱷᱟᱨᱟ ᱵᱚᱱ ᱥᱟᱯᱷᱟ ᱠᱟᱜᱼᱟ ᱠᱟᱹᱴᱤᱡ ᱢᱚᱡᱽ ᱧᱚᱜ᱾
ᱦᱚᱸ ᱛᱟᱦᱚᱞᱮ ᱚᱱᱛᱮ ᱟᱹᱵᱤᱱ ᱥᱮᱫ ᱵᱤᱱ ᱞᱟᱹᱭ ᱠᱮᱫᱟ ᱡᱮ ᱵᱤᱨ ᱵᱩᱨᱩ ᱠᱚ ᱩᱱᱟᱹᱜ ᱵᱟᱹᱱᱩᱜᱼᱟ ᱥᱮ ᱾ ᱟᱞᱮ ᱚᱱᱮ ᱠᱟᱹᱴᱤᱡ ᱵᱤᱨ ᱢᱮᱱᱟᱜ ᱛᱟᱞᱮ ᱛᱮ ᱩᱫ ᱚᱛ ᱯᱩᱴᱠᱟᱹ ᱠᱚᱫᱚ ᱚᱱᱠᱟ ᱟᱹᱵᱤᱱ ᱥᱮᱫ ᱫᱚ ᱚᱱᱠᱟ ᱠᱚ ᱚᱢᱚᱱ ᱵᱟᱲᱟᱜ ᱜᱮᱭᱟ ᱥᱮ ᱵᱟᱝ ᱛᱟᱦᱚᱞᱮ?
ᱚᱢᱚᱱᱚᱜ ᱜᱮᱭᱟ ᱠᱚ ᱟᱫᱚ ᱟᱞᱮ ᱫᱚ ᱢᱟᱱᱮ ᱟᱹᱰᱤ ᱦᱩᱰᱤᱧ ᱢᱟᱪᱷᱟ ᱵᱤᱨ ᱠᱟᱱ ᱛᱟᱞᱮᱭᱟ ᱟᱹᱰᱤ ᱜᱮ ᱦᱩᱰᱤᱧ ᱜᱮᱭᱟ ᱾ ᱟᱨ ᱡᱟᱹᱥᱛᱤ ᱠᱟᱭᱛᱮ ᱦᱚᱲ ᱠᱚ ᱪᱟᱞᱟᱜ ᱛᱟᱦᱮᱸᱱᱟ ᱢᱟᱱᱮ ᱟᱹᱰᱤ ᱩᱛᱟᱹᱨ ᱾ ᱟᱹᱛᱩ ᱨᱮᱱ ᱚᱸᱰᱮ ᱜᱮᱞᱮ ᱪᱟᱞᱟᱜ ᱛᱟᱦᱮᱸᱱᱟ ᱥᱟᱱᱟᱢ ᱠᱚ ᱟᱫᱚ ᱚᱱᱠᱟ ᱞᱮᱠᱟ ᱢᱟ ᱤᱱᱠᱟᱹᱱ ᱦᱚᱲᱟᱜ ᱫᱚ ᱢᱟᱱᱮ ᱪᱟᱞᱟᱣ ᱢᱟ ᱵᱟᱝ ᱦᱩᱭ ᱠᱟᱱᱟ ᱟᱨ ᱚᱠᱛᱚ ᱠᱚ ᱦᱚᱸ ᱵᱟᱝ ᱧᱟᱢ ᱟᱠᱟᱱᱟ ᱟᱫᱚ, ᱢᱤᱫ ᱵᱟᱨ ᱴᱮᱨᱢᱟ ᱞᱟᱦᱟ ᱪᱟᱞᱟᱣ ᱾ ᱦᱩᱭ ᱞᱮᱱ ᱜᱮ ᱟᱫᱚ ᱱᱟᱥᱮ ᱱᱟᱥᱮ ᱠᱚ ᱚᱢᱚᱱᱚᱜ ᱛᱟᱦᱮᱸᱱᱟ ᱢᱟᱱᱮ ᱩᱱᱟᱹᱜ ᱵᱟᱠᱚ ᱧᱟᱢᱚᱜ ᱜᱮᱭᱟ ᱥᱟᱱᱟᱢ ᱦᱚᱲ ᱠᱚ ᱪᱟᱞᱟᱜᱼᱟ ᱥᱮ ᱾ ᱦᱟᱭ ᱫᱚ ᱱᱟᱥᱮ ᱱᱟᱥᱮ ᱾ ᱠᱚ ᱡᱟᱱᱟᱢᱚᱜ ᱛᱟᱦᱮᱸᱱ ᱢᱟᱱᱮ ᱡᱟᱱᱟᱢᱚᱜ ᱜᱮᱠᱚ ᱡᱟᱹᱥᱛᱤ ᱠᱟᱭᱛᱮ ᱧᱟᱢᱚᱜ
ᱦᱚᱭ ᱟᱫᱚ ᱩᱱᱟᱹᱜ ᱥᱟᱱᱟᱢ ᱦᱚᱲ ᱛᱮᱫᱚ ᱟᱫᱚ ᱛᱤᱱᱟᱹᱜ ᱠᱟᱛᱮ ᱵᱤᱱ ᱧᱟᱢ ᱠᱚᱣᱟ ᱦᱮᱸ ᱥᱮ ᱵᱟᱝ?
ᱦᱚᱭ ᱦᱚᱭ ᱟᱫᱚ ᱧᱮᱞᱚᱜ ᱡᱟᱦᱟᱸᱴᱟᱜ ᱯᱩᱨ ᱜᱤᱵᱤᱱ ᱩᱭᱩᱝᱼᱟ ᱥᱟᱱᱟᱢ ᱦᱚᱲ ᱞᱟᱦᱟ ᱨᱮ ᱠᱚ ᱦᱟᱞᱟᱝ ᱤᱫᱤ ᱠᱟᱜ ᱠᱚᱣᱟ ᱾
ᱚᱸ ᱾ ᱢᱟᱱᱮ ᱚᱛ ᱚᱛ ᱯᱩᱴᱠᱟᱹ ᱫᱚ ᱟᱹᱵᱤᱱ ᱥᱮᱫ ᱫᱚ ᱢᱟᱱᱮ ᱠᱚᱢ ᱜᱮ ᱟᱨ ᱠᱤ?
ᱦᱮᱸᱠᱚᱢ ᱜᱮᱭᱟ ᱱᱚᱛᱮ ᱫᱚ ᱾
ᱢᱟᱱᱮ ᱚᱢᱚᱨ ᱨᱮᱦᱚᱸ ᱠᱚ ᱚᱢᱚᱱᱚᱜ ᱨᱮᱦᱚᱸ ᱠᱚ ᱟᱫᱚ ᱩᱱᱟᱹᱜ ᱫᱚ ᱵᱟᱹᱵᱤᱱ ᱧᱟᱢ ᱵᱟᱲᱟ ᱠᱚᱣᱟ ᱥᱮ ᱩᱱᱟᱹᱜ ᱦᱚᱲ ᱫᱚ?
ᱦᱚᱸ ᱟᱫᱚ ᱱᱟᱥᱮᱤᱭᱟᱹ ᱵᱤᱨ ᱟᱨ ᱡᱟᱹᱥᱛᱤ ᱦᱚᱲ ᱠᱚ ᱪᱟᱞᱟᱜᱼᱟ ᱾
ᱦᱚᱭ ᱾
ᱦᱟᱭ ᱾
ᱟᱞᱮ ᱦᱮᱸ ᱟᱞᱤᱧ ᱥᱮᱫ ᱦᱚᱸ ᱚᱱᱠᱟ ᱵᱤᱨ ᱠᱚᱫᱚ ᱢᱮᱱᱟᱜ ᱟᱠᱟᱫ ᱜᱮᱭᱟ ᱵᱩᱨᱩ ᱫᱚ ᱵᱟᱹᱱᱩᱜᱼᱟ ᱾ ᱟᱫᱚ ᱵᱤᱨ ᱨᱮᱫᱚ ᱱᱟᱜ ᱠᱷᱟᱱ ᱚᱱᱠᱟ ᱚᱲᱟᱜ ᱥᱩᱨ ᱥᱩᱯᱩᱨ ᱠᱚᱨᱮ ᱠᱷᱚᱱ ᱜᱮ ᱢᱮᱱᱟᱜ ᱟᱠᱟᱫᱟ ᱾
ᱦᱟᱭ ᱦᱚᱭ ᱾
ᱟᱫᱚ ᱟᱹᱞᱤᱧ ᱥᱮᱫ ᱫᱚ ᱚᱱᱠᱟ ᱩᱫ ᱯᱩᱴᱠᱟᱹ ᱠᱚᱫᱚ ᱚᱱᱟ ᱠᱚᱫᱚ ᱩᱱᱟᱹᱜ ᱢᱟᱱᱮ ᱾ ᱛᱤ ᱫᱚ ᱵᱟᱹᱵᱤᱱ ᱚᱵᱷᱟᱵᱚᱜᱼᱟ ᱡᱚᱢ ᱠᱚᱨᱮ ᱫᱚ? ᱚᱱᱟ ᱫᱚ ᱫᱚᱢᱮ ᱜᱮ ᱧᱟᱢᱚᱜ ᱜᱮᱭᱟ ᱟᱹᱞᱤᱧ ᱥᱮᱫ ᱫᱚ ᱾
ᱛᱟᱯᱚᱨᱮ ᱢᱮᱱᱟᱠᱚ ᱡᱮ, ᱫᱟᱜ ᱡᱟᱹᱲᱤ ᱤᱫᱤ ᱞᱮᱠᱷᱟᱱ ᱥᱮ ᱯᱟᱞᱟ ᱠᱚ ᱛᱤᱱᱟᱹᱜ ᱥᱮᱭᱟᱜᱼᱟ ᱩᱱᱟᱹᱜ ᱡᱟᱹᱥᱛᱤ ᱢᱟᱱᱮ ᱩᱫ ᱠᱚ ᱡᱟᱱᱟᱢᱚᱜ ᱜᱮᱭᱟ ᱾
ᱦᱚᱭ ᱦᱚᱭ ᱦᱚᱭ ᱦᱮᱸ ᱾
ᱦᱚᱭ ᱦᱚᱭ ᱛᱟᱦᱚᱞᱮ ᱡᱟᱹᱥᱛᱤ ᱜᱮ ᱡᱟᱱᱟᱢ ᱮᱛᱚᱦᱚᱵ ᱠᱟᱱᱟ ᱥᱟᱹᱨᱫᱤ ᱠᱟᱱᱟ ᱡᱟᱹᱱᱤᱡ ᱟᱯᱮ ᱚᱱᱛᱮ ᱫᱚ?
ᱦᱚᱭ ᱦᱮᱸ ᱥᱟᱹᱨᱫᱤ ᱫᱚ ᱥᱟᱹᱨᱫᱤ ᱠᱟᱱ ᱜᱮᱭᱟ ᱾
ᱦᱚᱭ ᱦᱚᱭ ᱾
ᱛᱟᱦᱚᱞᱮ ᱞᱟᱹᱭ ᱫᱟᱞᱤᱧ ᱟᱹᱵᱤᱱ ᱫᱚ ᱪᱮᱫ ᱞᱮᱠᱟ ᱚᱱᱠᱟ? ᱪᱷᱟᱛᱟ ᱫᱟᱨᱮ ᱠᱚ ᱢᱮᱱᱟᱜ ᱠᱚᱣᱟ ᱥᱮ ᱪᱮᱫ ᱞᱮᱠᱟ ᱚᱞ ᱯᱟᱲᱦᱟᱜ ᱠᱟᱱᱟ ᱵᱤᱱ?
ᱵᱟᱝ ᱵᱟᱝ ᱩᱱᱟᱹᱜ ᱫᱷᱟᱹᱵᱤᱡ ᱫᱚ ᱟᱹᱣᱨᱤ ᱞᱤᱧ ᱞᱟᱦᱟᱜ ᱜᱮ ᱫᱟᱹᱭ ᱢᱮᱱᱟᱭ ᱜᱮ ᱛᱟᱯᱚᱨᱮ ᱚᱞᱚᱜ ᱯᱟᱲᱦᱟᱜ ᱦᱩᱭᱩᱜ ᱠᱟᱱᱟ ᱾
ᱚᱸ
ᱟᱞᱤᱧ ᱫᱚ ᱚᱞᱚᱜ ᱯᱟᱲᱦᱟᱵ, ᱱᱟᱥᱮ ᱩᱢᱮᱨ ᱛᱟᱸᱦᱮᱱ ᱜᱮ ᱠᱚᱨᱟᱣ ᱞᱟᱹᱠᱛᱤᱜ ᱠᱟᱱᱟ ᱵᱟᱯᱞᱟ ᱠᱚᱢᱟ ᱱᱟᱦᱟᱜ ᱦᱩᱭᱩᱜ ᱜᱮ ᱯᱟᱞᱮᱱ, ᱥᱚᱢᱚᱭ ᱠᱚ ᱥᱮᱴᱮᱨ ᱞᱮᱱᱠᱷᱟᱱ, ᱦᱳᱭ ᱚᱱᱟ ᱢᱟ ᱢᱮᱱᱟᱜ ᱜᱮ ᱟᱨ ᱱᱚᱣᱟ ᱢᱟ ᱟᱞᱮ ᱠᱩᱲᱤ ᱜᱤᱫᱽᱨᱟᱹ ᱫᱚ ᱧᱮᱞᱚᱜ ᱠᱟᱱᱟ ᱢᱟᱱᱮ ᱵᱟᱯᱞᱟ ᱠᱟᱛᱮᱫ ᱢᱟ ᱢᱟᱱᱮ ᱩᱭᱦᱟᱹᱨ ᱵᱷᱟᱵᱽᱱᱟ ᱛᱟᱸᱦᱮᱱ ᱨᱮᱦᱚᱸ ᱵᱟᱝᱞᱮ ᱞᱟᱦᱟ ᱫᱟᱲᱮᱭᱟᱜ-ᱟ, ᱩᱱᱟᱹᱜ ᱫᱷᱟᱹᱵᱤᱡ ᱫᱚ᱾ ᱪᱮᱫ ᱟᱨ ᱦᱚᱞᱮ ᱚᱞᱚᱜ ᱯᱟᱲᱦᱟᱜ-ᱟ ᱥᱮ ᱪᱮᱫ, ᱢᱟᱱᱮ ᱥᱚᱝᱥᱟᱨ ᱨᱮᱱᱟᱜ ᱢᱤᱫᱴᱮᱱ ᱡᱟᱹᱥᱛᱤ ᱠᱟᱭᱛᱮ ᱠᱟᱹᱢᱤ ᱠᱚ ᱛᱟᱸᱦᱮᱱᱟ ᱾ ᱟᱨ ᱦᱚᱲ ᱠᱚᱦᱚᱸ ᱟᱭᱢᱟ ᱠᱟᱛᱷᱟ ᱠᱚᱠᱚ ᱟᱸᱡᱚᱢᱟᱹᱱᱤᱡ ᱟ ᱟᱨ ᱟᱛᱳ ᱠᱚᱨᱮ ᱵᱚᱱ ᱛᱟᱸᱦᱮᱱ ᱠᱷᱟᱱ ᱢᱟ ᱟᱹᱰᱤ ᱟᱭᱢᱟ ᱠᱟᱛᱷᱟ ᱟᱸᱡᱚᱢ ᱞᱟᱜᱟᱜ-ᱟ᱾
ᱦᱳᱭ ᱦᱳᱭ ᱦᱳᱭ ᱟᱫᱚ, ᱵᱟᱯᱞᱟ ᱞᱮᱱᱠᱷᱟᱱ ᱫᱚ ᱢᱟᱱᱮ ᱟᱵᱤᱱᱟᱜ ᱱᱤᱡᱮᱨᱟᱜ ᱠᱟᱹᱢᱤ ᱛᱚ ᱵᱟᱝᱵᱤᱱ ᱠᱟᱹᱢᱤ ᱫᱟᱲᱮᱭᱟᱜ-ᱟ ᱥᱮ,
ᱦᱳᱭ ᱦᱳᱭ ᱟᱨ ᱵᱟᱯᱞᱟ ᱚᱱᱠᱟ ᱢᱮᱫ ᱛᱮ ᱵᱟᱝ ᱠᱚ ᱧᱮᱞ ᱟᱹᱱᱤᱡ ᱟ ᱥᱮ ᱟᱫᱚ ᱟᱸᱡᱚᱢ ᱛᱮᱦᱚᱸ ᱡᱩᱫᱤ ᱠᱷᱟᱨᱟᱯ ᱵᱩᱡᱷᱟᱹᱜ ᱨᱮᱦᱚᱸ ᱱᱤᱡᱮᱨᱱ ᱦᱟᱱᱦᱟᱨ ᱦᱩᱠ ᱟᱨ, ᱡᱟᱦᱟᱸᱭ ᱜᱮ ᱱᱟᱥᱮᱠᱚ ᱢᱮᱱ ᱨᱚᱲ ᱵᱟᱹᱲᱤᱡ ᱧᱚᱜ ᱜᱮᱭᱟ ᱡᱮ ᱦᱮᱸ, ᱟᱭᱩ ᱵᱟᱯᱞᱟ ᱞᱟᱦᱟ ᱫᱚ ᱯᱟᱲᱦᱟᱣ ᱢᱩᱪᱟᱹᱫ ᱠᱟᱛᱮᱜ ᱵᱟᱵᱮᱱ ᱵᱟᱯᱞᱟ ᱞᱮᱱᱟ, ᱱᱤᱛᱚᱜ ᱵᱟ ᱵᱟᱯᱞᱟ ᱠᱟᱛᱮᱫ ᱯᱟᱲᱦᱟᱣ ᱵᱮᱱ ᱩᱭᱦᱟᱹᱨᱮᱫᱟ ᱟᱨᱦᱚᱸ ᱚᱱᱠᱟ ᱟᱭᱢᱟ ᱠᱟᱛᱷᱟ,
ᱦᱮᱸ ᱦᱮᱸ, ᱟᱹᱰᱤ ᱨᱚᱠᱚᱢ ᱟᱹᱰᱤ ᱦᱚᱲ ᱠᱚ ᱞᱟᱹᱭ ᱜᱮᱭᱟ ᱛᱚ,
ᱦᱳᱭ ᱦᱳᱭ ᱟᱫᱚ ᱚᱱᱟ ᱫᱚ, ᱚᱠᱛᱚ ᱨᱮᱱᱟᱜ ᱡᱤᱱᱤᱥ ᱫᱚ ᱚᱠᱛᱚ ᱨᱮᱜᱮ ᱠᱚᱨᱟᱣ ᱢᱟ ᱢᱚᱸᱡᱚᱜ ᱟᱥᱮ,
ᱦᱳᱭ ᱦᱳᱭ, ᱟᱫᱚ ᱛᱟᱸᱦᱚᱞᱮ ᱚᱱᱟ ᱡᱮᱵᱤᱱ ᱞᱟᱹᱭ ᱠᱮᱫᱟ ᱚᱞ ᱯᱟᱲᱦᱟᱜ ᱠᱟᱱᱟᱵᱤᱱ ᱥᱮ, ᱛᱟᱦᱞᱮ ᱛᱤᱱᱟᱹᱜ ᱨᱮᱵᱤᱱ ᱚᱞᱚᱜ ᱠᱟᱱᱛᱮ?
ᱱᱤᱛᱚᱜ ᱫᱚ ᱵᱤᱭᱮ ᱠᱚᱫᱚ ᱠᱚᱢᱯᱞᱤᱴ ᱦᱳᱭ ᱟᱠᱟᱱᱟ ᱟᱫᱚ ᱮᱴᱟᱜ ᱞᱟᱭᱤᱱ ᱠᱚᱛᱮ ᱱᱟᱥᱮ ᱪᱮᱥᱴᱟ ᱵᱟᱲᱟᱭ ᱦᱩᱭᱩᱜ ᱠᱟᱱᱟ᱾
ᱚ ᱟᱪᱪᱷᱟ ᱟᱪᱪᱷᱟ,
ᱦᱳᱭ ᱟᱫᱚ ᱪᱮᱛᱟᱱ ᱥᱮᱫ ᱫᱚ, ᱚᱲᱟᱜ ᱠᱚᱨᱮ ᱠᱚ ᱢᱮᱱᱫᱟ ᱡᱮ ᱱᱟᱥᱮ ᱡᱟᱹᱥᱛᱤ ᱠᱟᱭ ᱠᱟᱹᱣᱰᱤ ᱠᱚ ᱞᱟᱜᱟᱜ ᱠᱟᱱᱟ ᱩᱱᱟᱹ ᱢᱟᱱᱮ ᱢᱤᱫ ᱥᱟᱛ, ᱛᱮᱫᱚ ᱩᱱᱟᱹᱜ ᱫᱚ ᱵᱟᱝᱞᱮ ᱮᱢ ᱫᱟᱲᱮᱭᱟᱜ-ᱟ᱾ ᱟᱫᱚᱧ ᱫᱚ ᱦᱮᱸ ᱢᱟ ᱴᱷᱤᱠ ᱜᱮᱭᱟ ᱮᱴᱟᱜ ᱞᱟᱭᱤᱱ ᱟᱨᱦᱚᱸ ᱢᱮᱱᱟᱜ ᱜᱮᱭᱟ ᱤᱧ ᱪᱮᱥᱴᱟ, ᱪᱮᱥᱴᱟ ᱞᱟᱦᱟ ᱞᱮᱜᱮ ᱥᱮ ᱟᱫᱚ ᱚᱱᱟ ᱟᱥᱟ ᱛᱮᱜᱮ ᱪᱮᱥᱴᱟᱭ ᱦᱩᱭᱩᱜ ᱠᱟᱱᱟ ᱱᱟᱦᱟᱜ,
ᱦᱳᱭ ᱦᱳᱭ ᱦᱳᱭ,
ᱟᱨ ᱟᱞᱮ ᱱᱚᱛᱮ ᱢᱟᱠᱚ ᱢᱮᱱᱮᱫ ᱱᱟᱥᱮ ᱠᱚ, ᱯᱟᱪᱮᱫ ᱠᱚ ᱦᱟᱛᱟᱣ ᱠᱚ ᱱᱟᱣᱟ ᱥᱚᱨᱠᱟᱨ ᱠᱚ ᱱᱤᱭᱳᱜ ᱠᱟᱱ ᱱᱤᱭᱳᱜ ᱠᱟᱱᱟᱭ ᱟᱫᱚ ᱚᱱᱟ ᱟᱥᱟᱛᱮ ᱟᱨᱦᱚᱸ ᱡᱟᱹᱥᱛᱤ ᱠᱟᱭᱛᱮ, ᱪᱮᱥᱴᱟ ᱦᱩᱭᱩᱜ ᱠᱟᱱᱟ᱾
ᱦᱳᱭ ᱦᱳᱭ ᱪᱮᱥᱴᱟ ᱨᱮᱫᱚ ᱛᱟᱦᱮᱸ ᱜᱮ ᱞᱟᱜᱟᱜ-ᱟ ᱥᱮ ᱡᱟᱸᱦᱟᱱᱟᱜ ᱡᱤᱱᱤᱥ ᱨᱮ ᱪᱮᱥ, ᱴᱟ ᱨᱮ ᱵᱟᱵᱤᱱ ᱛᱟᱸᱦᱮ ᱞᱮᱱᱠᱷᱟᱱ ᱵᱟᱝ ᱜᱟᱱᱚᱜ-ᱟ᱾
ᱦᱳᱭ ᱦᱳᱭ ᱟᱫᱚ ᱠᱚ ᱢᱮᱱᱟ ᱯᱟᱞᱮᱫ ᱱᱤᱭᱟᱹ ᱵᱟᱨ, ᱛᱚ ᱤᱭᱟᱹ ᱯᱟᱲᱦᱟᱣ ᱠᱟᱱᱟ ᱯᱮ ᱵᱤᱯᱷᱚᱞ ᱫᱚ ᱵᱟᱝ ᱪᱟᱞᱟᱜ ᱛᱟᱯᱮᱭᱟ ᱠᱟᱹᱴᱤᱡ ᱪᱮᱥᱴᱟ ᱧᱚᱜ ᱯᱮ᱾ ᱟᱨ ᱱᱚᱣᱟ ᱩᱭᱦᱟᱹᱨ ᱛᱮᱢᱟ ᱥᱟᱨᱤ ᱦᱚᱲ ᱠᱚ ᱪᱮᱥᱴᱟᱭᱮᱫ ᱜᱮᱭᱟ ᱥᱮ ᱟᱫᱚ ᱱᱟᱥᱮ ᱱᱟᱥᱮ ᱪᱮᱥᱴᱟ ᱠᱟᱛᱮᱫ ᱢᱟ ᱚᱱᱟ ᱠᱚᱫᱚ ᱵᱟᱝ ᱜᱟᱱᱚᱜ-ᱟ ᱥᱮ,
ᱦᱮᱸ
ᱠᱟᱹᱴᱤᱡ ᱡᱟᱹᱥᱛᱤ ᱧᱚᱜ ᱪᱮᱥᱴᱟ ᱞᱮᱠᱷᱟᱱ ᱯᱟᱞᱮᱜ ᱯᱚᱨᱤᱠᱷᱟ ᱠᱚᱨᱮ ᱯᱟᱥ ᱦᱩᱭ ᱜᱚᱫᱚᱜ-ᱟ ᱾ᱵᱟᱝᱠᱷᱟᱱ ᱠᱚᱥᱪᱮᱱ ᱠᱚᱦᱚ ᱠᱳᱱᱳ ᱥᱤᱞᱮᱵᱟᱥ ᱠᱚᱦᱚᱸ ᱚᱱᱠᱟ ᱢᱚᱡᱽ ᱫᱷᱟᱨᱟ ᱵᱟᱝ ᱛᱟᱸᱦᱮᱱᱟ ᱚᱠᱟ᱾ ᱠᱷᱚᱱ ᱱᱟᱦᱟᱜ ᱠᱚᱥᱪᱟᱱ ᱠᱚ ᱮᱢ ᱠᱟᱜ-ᱟ ᱾ᱚᱱᱠᱟ ᱚᱠᱚᱭ ᱦᱚᱸ ᱵᱟᱵᱚᱱ ᱵᱟᱲᱟᱭᱟ ᱥᱮ,
ᱦᱮᱸ ᱢᱟ ᱛᱚ
ᱦᱳᱭ,
ᱫᱟᱹᱭ ᱛᱟᱸᱦᱞᱮ ᱚᱱᱠᱟ ᱚᱲᱟᱜ ᱠᱷᱚᱱ ᱜᱮᱵᱤᱱ ᱚᱞᱚᱜ ᱠᱟᱱᱟ᱾
ᱦᱳᱭ ᱱᱤᱭᱟᱹᱫ, ᱱᱤᱛ ᱦᱟᱹᱵᱤᱡ ᱫᱚ ᱚᱲᱟᱜ ᱠᱷᱚᱱᱟᱜ ᱜᱮ ᱟᱹᱞᱤᱧ ᱫᱚ ᱵᱟᱦᱮᱨ ᱨᱮᱜᱮᱞᱤᱧ ᱚᱞᱚᱜ ᱛᱟᱦᱮᱱᱟ ᱟᱫᱚ ᱠᱚᱢᱯᱞᱤᱴ ᱠᱚ ᱦᱩᱭᱮᱱᱟ ᱠᱚᱞᱮᱡᱽ ᱨᱮᱱᱟᱜ ᱟᱫᱚ ᱚᱲᱟᱜ ᱜᱮᱞᱤᱧ ᱦᱮᱡ ᱟᱠᱟᱱᱟ ᱢᱤᱫ ᱥᱟᱞ ᱜᱟᱱ ᱦᱩᱭᱩᱜ ᱠᱟᱱᱟ ᱟᱫᱚ ᱚᱲᱟᱜ ᱠᱷᱚᱱᱟᱜ ᱜᱮ ᱱᱤᱛᱚᱜ ᱫᱚ ᱯᱟᱲᱦᱟᱣ ᱯᱟᱲᱦᱟᱣ ᱵᱟᱲᱟ ᱦᱩᱭᱩᱜ ᱠᱟᱱᱟ᱾
ᱦᱳᱭ,
ᱦᱳᱭ᱾
ᱱᱟᱯᱟᱭ ᱜᱮ᱾
ᱦᱮᱸ ᱟᱫᱚᱧ ᱞᱟᱹᱭ ᱫᱟ ᱵᱟᱦᱤᱨ ᱟᱫᱚ ᱫᱤᱱᱟᱹᱢ ᱫᱤᱱ ᱠᱟᱹᱣᱰᱤ ᱠᱚ ᱚᱲᱟᱜ ᱦᱚᱲ ᱴᱷᱮᱱ ᱢᱟᱱᱮ ᱤᱭᱟᱹ ᱢᱮᱱᱦᱚ ᱡᱮ ᱠᱟᱱᱟ ᱥᱮ ᱫᱩᱠ ᱵᱩᱡᱷᱟᱹᱜ ᱡᱮ ᱫᱤᱱᱟᱹᱢ ᱫᱤᱱ ᱱᱚᱝᱠᱟᱧ ᱠᱷᱩᱭᱮᱜ ᱠᱚ, ᱚᱲᱟᱜ ᱜᱮ ᱯᱟᱞᱮᱧ ᱪᱟᱞᱟᱣ ᱞᱮᱱ ᱜᱮ ᱩᱱᱟᱹᱜ ᱠᱷᱚᱭ ᱵᱟᱝ ᱞᱟᱜᱟᱣ ᱤᱧᱟᱹ᱾ ᱡᱮ ᱵᱟᱝᱠᱚ ᱮᱢ ᱫᱟᱲᱮᱜ ᱠᱟᱱᱟ ᱫᱤᱱᱟᱹᱢ ᱯᱷᱳᱱ ᱠᱟᱛᱮᱧ ᱢᱮᱛᱟ ᱠᱚ ᱠᱟᱱ ᱱᱩᱱᱟᱹᱜ ᱠᱟᱹᱶᱰᱤ ᱫᱚᱨᱠᱟᱨ ᱛᱤᱧ ᱠᱩᱞᱟᱹᱧ ᱯᱮ᱾
ᱦᱮᱸ ᱚᱱᱟ ᱛᱚ ᱢᱮᱱᱜᱮ ᱞᱟᱜᱟᱜᱼᱟ ᱥᱮ ᱡᱮ ᱞᱟᱜᱟᱣ ᱞᱮᱱᱠᱷᱟᱱ ᱫᱚ᱾
ᱦᱳᱭ ᱟᱫᱚ ᱱᱚᱣᱟ ᱩᱢᱮᱨ ᱨᱮ ᱦᱮᱡ ᱠᱟᱛᱮ ᱦᱚᱸ ᱚᱱᱟ ᱠᱟᱛᱷᱟ ᱢᱮᱱᱦᱚ ᱫᱩᱠ ᱵᱩᱡᱷᱟᱹᱜ ᱠᱟᱱᱟ ᱡᱮ